ᱦᱩᱸ, ᱡᱚᱦᱟᱨ ᱜᱮ᱾
ᱪᱮᱫ ᱵᱤᱱ ᱪᱤᱠᱟᱹᱭᱫᱟ?
ᱱᱚᱜ-ᱚᱭ ᱫᱩᱲᱩᱵ ᱠᱟᱱᱟ ᱞᱤᱧ ᱵᱟᱨᱦᱮ ᱥᱮᱫ ᱨᱮ᱾
ᱟᱪᱪᱷᱟ ᱟᱨ ᱚᱝᱠᱟ᱾ ᱫᱩᱲᱩᱵ ᱵᱟᱲᱟ ᱠᱟᱱᱟ ᱞᱤᱧ ᱾
ᱦᱩᱸ,
ᱥᱮ ᱵᱟᱝ?
ᱟᱣᱨᱤ,
ᱤᱥᱤᱱ ᱵᱟᱥᱟᱝ ᱠᱚ ᱫᱚ ᱟᱪᱪᱷᱟ ᱤᱥᱤᱱ ᱵᱟᱥᱟᱝ ᱠᱚ ᱫᱚ ᱦᱳᱭᱱᱟ ᱥᱮ ᱟᱣᱨᱤᱭᱟᱜᱼᱟ ᱾
ᱩᱛᱩ ᱠᱚ ᱪᱚᱸᱫᱟᱣ ᱟᱠᱟᱫᱟ ᱾
ᱟᱪᱪᱷᱟ ᱟᱪᱪᱷᱟ, ᱱᱮᱛᱟᱨ ᱫᱤᱱ ᱫᱚ ᱪᱮᱫ ᱠᱩᱯᱮ ᱩᱛᱩ ᱡᱚᱝᱟᱜ ᱜᱮᱭᱟ ᱾
ᱠᱚᱱᱟ ᱟᱹᱞᱩ ᱥᱚᱣᱟᱵᱤᱱ ᱵᱮᱲᱟ ᱛᱮ ᱥᱚᱵᱽᱡᱤ ᱠᱚ ᱨᱚᱦᱚᱭ ᱟᱠᱟᱫᱟ ᱟᱨ ᱚᱱᱟ,
ᱵᱟᱦᱨᱮ ᱠᱚ ᱥᱚᱵᱽᱡᱤ ᱠᱚᱯᱮ ᱨᱚᱦᱚᱭ ᱵᱟᱲᱟ ᱟᱠᱟᱫ ᱜᱮᱭᱟ?
ᱦᱮᱸ ᱟᱨ ᱜᱮᱸᱰᱮ ᱦᱮᱱᱟᱜ ᱠᱚ ᱛᱟᱞᱮ ᱜᱮᱸᱰᱮ ᱠᱚ ᱵᱤᱞᱟᱹᱭᱟ ᱜᱮᱸᱰᱮ ᱠᱚᱜᱮ ᱡᱚᱢ ᱛᱟᱦᱮᱱᱟ᱾
ᱟᱪᱪᱷᱟ, ᱪᱟᱥ ᱠᱟᱹᱢᱤ ᱠᱚ ᱯᱮ ᱛᱚᱵᱮ ᱠᱷᱟᱱ,
ᱦᱩᱸ
ᱦᱮᱸ ᱞᱟᱹᱭ ᱫᱟᱞᱤᱧ ᱪᱟᱥ ᱠᱟᱹᱢᱤ ᱫᱚ ᱛᱤᱱᱟᱹᱜ ᱥᱟᱹᱝᱜᱤᱧ ᱧᱚᱜ ᱠᱮᱫᱟ᱾ ᱫᱟᱠᱟ ᱫᱚ ᱤᱧᱦᱚᱸ ᱟᱹᱣᱨᱤᱧ ᱡᱚᱢᱟ, ᱡᱚᱢᱟᱧ ᱦᱟᱸᱜ ᱟᱨ ᱢᱤᱫ ᱚᱠᱛᱚ ᱨᱮ᱾
ᱪᱟᱥ ᱫᱚ ᱚᱱᱮ ᱵᱟᱹᱫᱽ ᱨᱮᱜᱮ ᱫᱟᱜ ᱞᱟᱜᱟᱣ ᱟᱠᱟᱱᱟ ᱚᱱᱟ ᱜᱮᱞᱮ ᱨᱚᱦᱚᱭ ᱵᱟᱲᱟᱭᱮᱫᱟ᱾
ᱢᱩᱪᱟᱹᱫ ᱮᱢ ᱵᱟᱲᱟᱭᱮᱫ ᱜᱮᱭᱟ ᱯᱮ᱾
ᱱᱚᱜ ᱚᱭ ᱵᱟᱨᱭᱟ ᱜᱟᱱ ᱨᱚᱦᱚᱭ ᱟᱠᱟᱫᱟ᱾
ᱟᱪᱪᱷᱟ ᱟᱪᱪᱷᱟ ᱛᱚᱵᱮ ᱠᱷᱟᱱ ᱟᱯᱮ ᱥᱮᱫ ᱫᱚ ᱫᱟᱜ ᱫᱚ ᱯᱮ ᱛᱟᱭᱚᱢ ᱜᱮᱞᱟᱣ ᱠᱟᱱᱟ ᱫᱟᱜ ᱯᱟᱪᱮᱫ᱾
ᱟᱞᱮ ᱥᱮᱫ ᱫᱚ ᱢᱟᱱᱮ ᱵᱟᱹᱭᱦᱟᱹᱲ ᱨᱮ ᱞᱟᱜᱟᱣ ᱟᱠᱟᱱᱟ ᱮᱠᱴᱩ ᱮᱠᱴᱩ᱾
ᱳ ᱟᱪᱪᱷᱟ ᱟᱞᱮ ᱥᱮᱫ ᱫᱚ ᱢᱟᱲᱟᱝ ᱧᱚᱜ ᱜᱮᱭᱟ ᱛᱚ ᱢᱟᱱᱮ ᱦᱮᱸ
ᱚᱱᱟᱜᱤᱧ ᱞᱟᱹᱭᱫᱟ ᱢᱮᱱᱫᱟᱹᱧ ᱡᱟ ᱡᱚᱨ ᱨᱮ ᱥᱤᱛᱩᱝ ᱫᱚ ᱵᱟᱝ ᱢᱟᱱᱮ ᱫᱟᱜ ᱠᱚᱦᱚᱸ ᱟᱡᱮᱫ ᱪᱟᱵᱟᱜ ᱠᱟᱱᱟ᱾
ᱦᱳᱭ ᱦᱳᱭ ᱢᱟᱱᱮ ᱟᱞᱮ ᱥᱮᱫ ᱫᱚ᱾ ᱞᱟᱦᱟᱛᱮ ᱫᱟᱜ ᱞᱮᱫᱟᱭ ᱛᱚ ᱩᱱ ᱠᱷᱚᱱ ᱜᱮ ᱢᱟᱱᱮ ᱨᱚᱦᱚᱭ ᱠᱟᱹᱢᱤ ᱠᱚᱫᱚ ᱠᱚ ᱮᱦᱚᱵ ᱠᱟᱜ ᱛᱚᱦᱮ ᱛᱚ ᱢᱟᱱᱮ ᱟᱫᱚ ᱛᱟᱞᱟ ᱠᱚᱨᱮ ᱫᱚ ᱥᱤᱛᱩᱝ ᱨᱚᱦᱮᱫ ᱛᱟᱦᱮᱸᱫ ᱨᱚᱡᱚ ᱠᱷᱚᱱᱟᱜ ᱜᱮ ᱫᱟᱜ ᱞᱟᱜᱟᱣ ᱟᱠᱟᱱᱟ ᱮᱠᱷᱚᱱ᱾ ᱟᱫᱚ ᱱᱤᱛᱚᱜ ᱫᱚ ᱡᱳᱨ ᱥᱳᱨ ᱠᱚ ᱞᱟᱜᱟᱣ ᱟᱠᱟᱱᱟ ᱡᱮ ᱢᱚᱱᱮ ᱦᱩᱭᱩᱜ ᱠᱟᱱᱟ᱾ ᱱᱤᱭᱟᱹ ᱫᱟᱜ ᱨᱮᱜᱮ ᱡᱷᱚᱛᱚ ᱦᱚᱲ ᱠᱚ ᱨᱚᱦᱚᱭ ᱯᱩᱨᱟᱹᱣᱟ ᱟᱫᱚᱢ ᱠᱚᱫᱚ ᱠᱚ ᱨᱚ ᱨᱚᱦᱚᱭ ᱯᱩᱨᱟᱣ ᱜᱚᱫ ᱠᱮᱫᱟ ᱠᱚ ᱚᱱᱛᱮ ᱫᱚ᱾
ᱮᱠᱫᱚᱢ ᱟᱞᱮ ᱥᱮᱱ ᱫᱚ ᱫᱟᱜ ᱜᱮ ᱵᱟᱝ ᱮ ᱫᱟᱜ ᱮᱫᱟ ᱵᱟᱠᱷᱟᱱ ᱠᱚ ᱨᱚᱦᱚᱭ ᱯᱩᱨᱟᱹᱣ ᱠᱮᱭᱟ᱾ ᱟᱯᱮ ᱫᱚ ᱛᱟᱦᱞᱮ ᱪᱮᱫ ᱛᱮᱯᱮ ᱥᱤ ᱦᱚᱪᱚᱭ ᱮᱫᱟ ᱢᱟᱱᱮ ᱦᱮᱸ᱾
ᱞᱟᱹᱭ ᱫᱟᱞᱤᱧ ᱚᱠᱟ ᱫᱤᱥᱚᱢ ᱯᱮ ᱯᱟᱲᱟᱜ ᱜᱮᱭᱟ ᱵᱤᱨ ᱫᱤᱥᱚᱢ ᱥᱮ ᱵᱤᱞᱟᱹᱱ ᱫᱤᱥᱚᱢ᱾ ᱦᱩᱸ
ᱢᱟᱱᱮ ᱵᱩᱨᱩ ᱫᱤᱥᱚᱢ, ᱵᱩᱨᱩ ᱫᱤᱥᱚᱢ᱾
ᱟᱪᱪᱷᱟ ᱟᱹᱰᱤ ᱱᱟᱯᱟᱭ ᱠᱟᱛᱷᱟ ᱦᱮ ᱟᱯᱮ ᱥᱩᱨ ᱥᱩᱯᱩᱨ ᱨᱮ ᱛᱟᱦᱚᱞᱮ ᱠᱷᱟᱱ ᱫᱚ ᱥᱟᱦᱟᱱ ᱥᱟᱠᱟᱢ ᱠᱚᱛᱮ ᱫᱚ ᱵᱟᱝᱯᱮ ᱚᱵᱷᱟᱵᱚᱜ ᱜᱮᱭᱟ᱾
ᱵᱩᱨᱩ ᱨᱮᱜᱮ ᱢᱟᱱᱮ ᱥᱟᱱᱟᱢᱟᱜ ᱧᱟᱢᱚᱜ ᱛᱮ ᱫᱟᱹᱛᱟᱹᱱᱤ ᱥᱟᱠᱟᱢ ᱥᱟᱦᱟᱱ ᱦᱚᱸ ᱚᱸᱰᱮ ᱠᱷᱚᱱ ᱜᱮ᱾
ᱚ ᱟᱪᱪᱷᱟ ᱟᱨ ᱱᱮᱛᱟᱨ ᱛᱚ ᱟᱨᱦᱚᱸ ᱩᱫ ᱠᱩ ᱚᱢᱚᱱᱚᱜ ᱠᱟᱱᱟ ᱩᱫ ᱠᱚᱯᱮ ᱦᱟᱞᱟᱝ ᱟᱹᱜᱩ ᱵᱟᱲᱟᱭᱮᱫᱟ ᱥᱮ ᱵᱟᱝ᱾
ᱦᱳᱭ ᱦᱟᱞᱟᱝ ᱟᱹᱜᱩ ᱵᱟᱲᱟ ᱜᱮ ᱦᱩᱭᱩᱜ ᱠᱟᱱᱟ ᱵᱩᱨᱩ ᱪᱟᱞᱟᱜ ᱛᱟᱦᱮᱱᱟ ᱥᱮᱛᱟᱜ ᱨᱮ ᱵᱷᱳᱨ ᱨᱮ᱾ ᱟᱹᱰᱤ ᱦᱚᱲ ᱠᱚ ᱪᱟᱞᱟᱜ ᱛᱟᱦᱮᱱᱟ ᱛᱚ ᱵᱩᱨᱩ ᱫᱚ ᱢᱟᱱᱮ ᱩᱵ ᱦᱟᱞᱟᱝ ᱠᱚ ᱧᱟᱢᱚᱜ ᱛᱟᱦᱮᱸᱱ ᱜᱮ᱾
ᱪᱮᱫ ᱩᱫ ᱚᱢᱚᱱᱚᱜ ᱠᱟᱱᱟ ᱵᱤᱨ ᱠᱚᱨᱮ ᱫᱚ ᱛᱚᱵᱮ ᱠᱷᱟᱱ?
ᱤᱭᱟᱹ ᱚᱨ ᱛᱩᱫ ᱩᱫ ᱜᱮ ᱵᱮᱥᱤ ᱧᱟᱢᱚᱜ ᱛᱟᱦᱮᱱᱟ ᱛᱚ᱾ ᱯᱩᱴᱠᱟᱹ ᱩᱫ ᱠᱚᱫᱚ ᱢᱟᱱᱮ ᱠᱚᱢ ᱧᱚᱜ ᱧᱟᱢᱚᱜ ᱛᱟᱦᱮᱱᱟ ᱧᱟᱢᱚᱜ ᱨᱮᱦᱚᱸ
ᱟᱪᱪᱷᱟ, ᱟᱫᱚ ᱩᱫ ᱠᱚᱫᱚ ᱪᱮᱠᱟ ᱠᱟᱛᱮ ᱡᱚᱢ ᱜᱮᱭᱟ ᱱᱚᱝᱠᱟ᱾ ᱛᱟᱦᱚᱞᱮ ᱩᱛᱩ ᱠᱟᱛᱮ ᱯᱮ ᱡᱚᱢ ᱜᱮᱭᱟ ᱥᱮ ᱞᱟᱹᱭ ᱫᱚᱠᱚ ᱚᱠᱟ ᱥᱮᱫ ᱨᱮ ᱢᱟᱱᱮ ᱡᱟᱹᱥᱛᱤ ᱩᱫ ᱚᱢᱚᱱᱚᱜ ᱟᱜ ᱚᱱᱛᱮ ᱫᱚ
ᱢᱟᱱᱮ ᱥᱚᱲᱮ ᱥᱚᱲᱮ ᱦᱚᱸᱠᱚ ᱥᱚᱲᱮᱜ ᱜᱮᱭᱟ ᱟᱨ ᱯᱤᱴᱷᱟᱹᱭᱟᱠᱚ ᱵᱟᱝᱢᱟ᱾ ᱟᱸᱡᱚᱢ ᱵᱟᱲᱟ ᱟᱠᱟᱜ ᱠᱚᱣᱟ ᱞᱤᱧ᱾
ᱩᱫ ᱩᱫ ᱠᱚ ᱴᱷᱮᱝᱨᱟ ᱟᱛᱮ ᱯᱤᱴᱷᱟᱹ ᱵᱟᱲᱟᱭ ᱜᱮᱭᱟ ᱥᱮ ᱵᱟᱝ ᱩᱫ ᱠᱚ?
ᱯᱤᱴᱷᱟᱹ ᱫᱚ ᱵᱟᱹᱧ ᱡᱚᱢ ᱵᱟᱲᱟ ᱟᱠᱟᱫᱟ ᱠᱤᱱᱛᱩ ᱢᱟᱱᱮ ᱥᱩᱲᱟᱹ ᱠᱟᱛᱮᱫ ᱫᱚᱧ ᱡᱚᱢ ᱵᱟᱲᱟᱣ ᱠᱟᱫᱟ᱾ ᱯᱤᱴᱷᱟᱹ ᱫᱚ ᱵᱟᱹᱧ ᱡᱚᱢ ᱵᱟᱲᱟ ᱠᱟᱫᱟ ᱵᱟᱝᱠᱚ ᱯᱤᱴᱷᱟᱹ ᱵᱟᱲᱟᱣ ᱠᱟᱫᱟ᱾
ᱦᱮᱸ ᱱᱚᱝᱠᱟ ᱜᱮ ᱟᱭᱢᱟ ᱜᱮ ᱟᱸᱡᱚᱢ ᱵᱟᱲᱟᱭ ᱮᱱᱟ ᱛᱚ ᱵᱟᱝᱢᱟ ᱩᱫ ᱠᱚᱦᱚᱸ ᱠᱚ ᱯᱤᱴᱷᱟᱹᱭᱟ ᱩᱛᱩ ᱢᱟᱲᱟᱝ ᱛᱮᱠᱚ ᱩᱛᱩ ᱤᱥᱤᱱ ᱠᱟᱛᱮ ᱠᱚ ᱦᱚᱲ ᱥᱟᱞᱟᱜ ᱩᱸ ᱩᱸ ᱠᱚ ᱵᱟᱝᱢᱟ ᱞᱟᱹᱭ ᱟᱠᱚ ᱫᱚᱢᱮ ᱥᱤᱵᱤᱞ ᱜᱮᱭᱟ ᱟᱫᱚ ᱞᱤᱧ ᱞᱟᱹᱭᱫᱟ ᱯᱟᱥᱮᱡ ᱵᱤᱲᱤ ᱥᱟᱱᱟᱭᱮ ᱠᱟᱱᱟ ᱯᱟᱥᱮᱡ ᱪᱚ ᱯᱤᱴᱷᱟᱹ ᱵᱟᱲᱟ ᱠᱟᱛᱮᱫ ᱯᱮ ᱡᱚᱢ ᱠᱟᱜ ᱜᱮᱭᱟ?
ᱵᱟᱝᱼᱟ ᱥᱩᱲᱮ ᱫᱚ ᱵᱚᱨ ᱪᱚ ᱥᱩᱲᱮ ᱛᱟᱦᱮᱱᱟ ᱚᱱᱟ ᱥᱩᱲᱮ ᱠᱟᱛᱮᱫ ᱜᱮᱞᱮ ᱡᱚᱢ ᱛᱟᱦᱮᱱᱟ᱾ ᱟᱨ ᱵᱟᱠᱷᱟᱱ ᱫᱚ ᱩᱛᱩ ᱠᱤᱱᱵᱟ ᱵᱷᱟᱹᱡᱤ
ᱟᱫᱚ ᱥᱚᱲᱮ ᱫᱚ ᱢᱟᱱᱮ ᱮᱠᱮᱱ ᱩᱵᱫ ᱜᱮᱯᱮ ᱥᱚᱲᱮ ᱜᱮᱭᱟ ᱥᱮ ᱢᱟᱱᱮ ᱡᱟᱦᱱᱟᱜ ᱠᱚ ᱚᱱᱟ ᱥᱟᱶᱛᱮᱯᱮ ᱟᱹᱞᱩ ᱠᱚ ᱡᱮᱢᱚᱱ ᱥᱮ ᱟᱨᱦᱚᱸ ᱟᱭᱢᱟ ᱠᱤᱪᱷᱩ ᱮᱴᱟᱜ ᱠᱤᱪᱷᱩ ᱠᱚ ᱢᱮᱥᱟᱦᱟᱜ ᱜᱮᱭᱟ?
ᱦᱳᱭ ᱢᱮᱥᱟ ᱞᱮᱠᱟ ᱛᱮ ᱜᱮ ᱢᱟᱱᱮ ᱟᱹᱞᱩ ᱠᱚ ᱢᱟᱱᱮ ᱟᱨᱚ ᱡᱟᱦᱟᱱᱟᱜ ᱯᱟᱸᱪ ᱢᱮᱥᱟᱞᱤ᱾
ᱦᱮᱸ ᱟᱪᱪᱷᱟ᱾ ᱟᱞᱮ ᱥᱮᱫ ᱫᱚ ᱥᱩᱨ ᱥᱩᱯᱩᱨ ᱠᱚᱨᱮ ᱚᱱᱠᱟ ᱫᱚ ᱵᱤᱨ ᱠᱚ ᱵᱟᱹᱱᱩᱜ ᱟᱠᱟᱫᱟ ᱛᱚ ᱟᱞᱮ ᱫᱚ ᱞᱟᱹᱭ ᱞᱮᱠᱷᱟᱱ ᱵᱤᱞᱟᱹᱛ ᱫᱤᱥᱚᱢ ᱨᱮᱞᱮ ᱯᱟᱲᱟᱜ ᱜᱮᱭᱟ ᱵᱤᱨ ᱠᱚᱦᱚᱸ ᱟᱹᱰᱤ ᱵᱤᱨᱟᱱ ᱥᱟᱹᱜᱤᱧ ᱨᱮ ᱟᱫᱚ ᱩᱫ ᱠᱚᱫᱚ ᱡᱟᱦᱟᱸ ᱛᱤᱥ ᱨᱮᱠᱚ ᱪᱟᱞᱟᱣ ᱵᱟᱲᱟᱜᱼᱟ ᱢᱤᱫ ᱫᱷᱟᱣ ᱵᱟᱨ ᱫᱷᱟᱣ ᱜᱟᱱ ᱟᱹᱜᱩᱭ ᱦᱩᱭᱩᱜᱭᱟ ᱠᱚᱢ ᱥᱚᱢ ᱜᱟᱱ ᱟᱫᱚ ᱩᱛᱩ ᱠᱟᱛᱮ ᱜᱮᱞᱮ ᱡᱚᱢ ᱜᱮᱭᱟ᱾ ᱱᱚᱝᱠᱟ ᱟᱸ ᱥᱚᱲᱮ᱾ ᱛᱮ ᱥᱮ ᱯᱤᱴᱷᱟᱹ ᱠᱟᱛᱮ ᱵᱟᱝ ᱞᱮ ᱡᱚᱢ ᱵᱟᱲᱟ ᱠᱟᱫᱟ᱾
ᱟᱞᱮ ᱥᱮᱜ ᱠᱷᱚᱱ ᱥᱟᱨᱫᱤ ᱩᱵ ᱚᱢᱚᱱ ᱞᱮᱱᱟ ᱠᱟᱱᱟ ᱟᱹᱨᱤᱧ
ᱦᱮᱸ᱾
ᱥᱮᱛᱟᱜ ᱵᱷᱳᱨ ᱥᱮᱛᱟᱜ ᱵᱷᱳᱨ ᱩᱵ ᱠᱚ ᱯᱟᱸᱡᱟᱭ ᱛᱮ ᱡᱚᱠᱷᱚᱱ ᱫᱚᱢᱮ ᱚᱢᱚᱱᱚᱜ ᱛᱟᱦᱮᱱᱟ ᱥᱮ᱾
ᱟ ᱦᱮᱸ᱾ ᱟᱨ ᱥᱩᱨ ᱥᱩᱯᱩᱨ ᱠᱚᱨᱮ ᱫᱚ ᱚᱱᱠᱟ ᱫᱚ ᱟᱞᱮ ᱥᱮᱫ ᱫᱚ ᱚᱝᱠᱟ ᱩᱸ ᱠᱚᱫᱚ ᱵᱟᱝ ᱚᱢᱚᱱᱚᱜ ᱜᱮᱭᱟ᱾
ᱟᱨ ᱟᱯᱮ ᱫᱚ ᱢᱟᱱᱮ ᱪᱮᱫ ᱛᱮᱯᱮ ᱱᱟᱦᱮᱞ ᱛᱮᱜᱮ ᱥᱮ ᱴᱟᱠᱴᱚᱨ ᱠᱚᱛᱮᱯᱮ ᱥᱤ ᱚᱪᱚᱭ ᱛᱮ?
ᱦᱩᱸ ᱱᱮᱛᱟᱨ ᱟᱞᱮᱥᱮᱫ ᱫᱚ ᱡᱟᱹᱥᱛᱤ ᱠᱟᱭᱛᱮ ᱧᱮᱞ ᱧᱟᱢᱚᱜᱼᱟ᱾ ᱤᱭᱚᱹ ᱴᱨᱟᱠᱴᱚᱨ ᱛᱮᱜᱮ ᱠᱚ ᱥᱤᱭᱟ ᱱᱚᱣᱟ ᱠᱚᱨᱮᱫ ᱫᱚ ᱵᱟᱝ ᱜᱮ ᱟᱫᱚᱱᱟ ᱢᱤᱫ ᱥᱟᱶᱛᱮ ᱢᱟᱱᱮ ᱞᱳᱱ ᱧᱚᱜ ᱵᱟᱹᱛ ᱠᱮᱛ ᱠᱚ ᱚᱱᱠᱟ ᱞᱚᱥᱚᱠᱜᱼᱟ ᱛᱚ᱾ ᱟᱫᱚ ᱱᱤᱭᱟᱹ ᱛᱚ ᱥᱚᱢᱚᱭ ᱞᱟᱜᱟᱜᱼᱟ ᱱᱚᱝᱠᱟ ᱫᱤᱱ ᱫᱟᱜ ᱦᱚᱸᱛᱚ ᱵᱟᱭ ᱫᱟᱜ ᱫᱟ᱾
ᱦᱩᱸ᱾ ᱦᱳᱭ ᱮᱠᱷᱚᱱ ᱫᱚ ᱜᱚᱴᱟ ᱫᱤᱥᱚᱢ ᱜᱮ ᱚᱱᱠᱟ ᱜᱮ ᱢᱟᱱᱮ ᱱᱟᱦᱮᱞ ᱠᱚᱛᱮ ᱫᱚ ᱠᱷᱩᱵᱮᱨ ᱠᱚᱢ ᱜᱮ᱾
ᱦᱚᱭ ᱦᱚᱭ᱾ ᱜᱚᱴᱟ ᱜᱮ, ᱟᱫᱚ ᱚᱱᱟ ᱫᱚ ᱵᱟᱹᱭ ᱵᱟᱹᱭᱛᱮ ᱟᱛ ᱤᱫᱤᱜ ᱠᱟᱱᱟ᱾ ᱟᱨ ᱱᱚᱠᱟ ᱰᱚᱠᱴᱚᱨ ᱠᱚᱛᱮ ᱫᱚ ᱟᱨ ᱥᱚᱢᱚᱭ ᱦᱚᱸ ᱠᱚᱢ ᱞᱟᱜᱟᱜ ᱠᱟᱱᱟ ᱟᱨ ᱱᱚᱜ-ᱚᱝᱠᱟ ᱫᱟᱜ ᱮᱜᱟᱭ ᱥᱤᱛᱩᱝ ᱮᱜᱟᱭ ᱛᱚ ᱢᱤᱫ ᱥᱟᱶᱛᱮ ᱟᱫᱚ ᱠᱟᱹᱢᱤ ᱦᱚᱨᱟ ᱠᱚ ᱜᱟᱱᱚᱜ ᱠᱟᱱᱟ᱾
ᱦᱩᱸ
ᱦᱩᱸ ᱛᱚᱵᱮ ᱟᱯᱮ ᱥᱮᱫ ᱫᱚ ᱱᱚᱝᱠᱟ ᱮᱸ ᱢᱤᱫ ᱫᱷᱟᱣ ᱥᱮ ᱵᱟᱨ ᱫᱷᱟᱣ ᱯᱮ ᱪᱟᱹᱥ ᱜᱮᱭᱟ ᱯᱮ ᱤᱭᱟᱹ ᱨᱮ ᱥᱮᱨᱢᱟ ᱨᱮ᱾
ᱢᱤᱜ ᱫᱷᱟᱣ ᱜᱮ᱾
ᱟᱪᱪᱷᱟ ᱟᱨ ᱫᱚ ᱚᱱᱠᱟ, ᱫᱟᱜ ᱠᱚᱫᱚ ᱵᱟᱝ ᱥᱩᱵᱤᱫᱟ ᱠᱚ ᱵᱟᱹᱱᱩᱜ ᱛᱟᱯᱮᱭᱟ ᱥᱮ ᱪᱮᱫ ᱞᱮᱠᱟ?
ᱦᱮᱸ ᱦᱮᱸ ᱟᱞᱮ ᱫᱚ ᱢᱟᱱᱮ ᱦᱟᱱᱮ ᱥᱮᱨᱢᱟ ᱫᱟᱜ ᱤᱭᱟᱹ ᱨᱮᱜᱮ ᱢᱮᱱᱟᱜ ᱞᱮᱭᱟ ᱢᱟᱱᱮ ᱫᱟᱜ ᱠᱚᱨᱮᱱᱟᱜ ᱥᱩᱵᱤᱫᱟ ᱫᱚ ᱚᱱ ᱚᱱᱠᱟ ᱫᱚ ᱵᱟᱹᱱᱩᱜ-ᱟ᱾
ᱦᱩᱲᱩ ᱫᱚ ᱥᱮᱨᱢᱟ ᱨᱮ ᱢᱤᱫ ᱫᱷᱟᱣ ᱜᱮᱯᱮ ᱪᱟᱥ ᱜᱮᱭᱟ᱾
ᱦᱳᱭ
ᱟᱨ ᱮᱴᱟᱜ ᱡᱤᱱᱤᱥ ᱠᱚᱫᱚ ᱡᱮᱢᱚᱱ ᱥᱚᱵᱽᱡᱤ ᱠᱚ ᱟᱨ ᱮᱴᱟᱜ ᱡᱤᱱᱤᱥ ᱠᱚ ᱮᱢᱟᱱᱟᱜ᱾ ᱛᱤᱞᱢᱤᱧ ᱠᱚ ᱠᱚᱥᱞᱟ ᱠᱚ ᱚᱱᱟ ᱠᱚᱫᱚ ᱵᱟᱝ ᱯᱮ ᱪᱟᱥ ᱜᱮᱭᱟ᱾
ᱦᱮᱸ ᱟᱫᱚ ᱥᱤᱡᱤᱱ ᱨᱮ ᱚᱱᱟ ᱠᱚᱫᱚ ᱡᱚᱛᱚᱣᱟᱜ ᱜᱮ ᱢᱟᱱᱮ ᱠᱚᱨᱟᱣ ᱛᱟᱦᱮᱱ ᱜᱮᱭᱟᱞᱮ᱾
ᱚ ᱟᱪᱪᱷᱟ
ᱦᱟᱱᱮ ᱡᱮᱢᱚᱱ ᱢᱟᱱᱮ ᱦᱟᱱᱮ ᱛᱟᱜ ᱮᱱ ᱢᱟᱱᱮ ᱛᱩᱲᱤ ᱠᱚᱞᱮ ᱮᱨ ᱠᱟᱜ ᱛᱟᱦᱱᱟ ᱢᱟᱱᱮ ᱚᱱᱟ ᱠᱚ ᱳ ᱚᱱᱟ ᱠᱚᱜᱮ ᱮᱠᱷᱚᱱ ᱥᱩᱱᱩᱢ ᱚᱱᱟᱜᱮ ᱥᱩᱱᱩᱢ ᱠᱟᱛᱮᱜ ᱪᱟᱹᱞᱩᱜ ᱠᱟᱱᱟ ᱮᱠᱷᱚᱱᱚ᱾
ᱩᱸᱜ ᱦᱚᱭ
ᱛᱚᱠᱷᱚᱱ ᱥᱚᱵᱽᱡᱤ ᱠᱚᱦᱚ ᱨᱚᱦᱚᱭ ᱦᱳᱭ ᱠᱟᱱ ᱛᱟᱦᱮᱱᱟ ᱢᱟᱱᱮ ᱩᱛᱩ ᱞᱟᱹᱜᱤᱫ ᱩᱛᱩ ᱡᱚᱢ ᱞᱟᱹᱜᱤᱫ᱾
ᱦᱩᱸ ᱦᱩᱸ
ᱮᱠᱷᱚᱱ ᱫᱚ ᱪᱟᱥ ᱟᱛᱮᱫ ᱫᱚ ᱢᱟᱱᱮ ᱥᱚᱵᱽᱡᱤ ᱠᱚᱫᱚ ᱟᱹᱣᱨᱤ ᱞᱮ ᱨᱚᱦᱚᱭᱟ ᱨᱚᱦᱚᱭ ᱠᱟᱫᱟ ᱞᱮ ᱮᱢᱱᱤ ᱢᱟᱱᱮ ᱛᱷᱚᱲᱟ ᱛᱷᱚᱲᱤ᱾
ᱦᱚᱭ ᱟᱨ ᱱᱮᱛᱟᱨ ᱫᱤᱱ ᱦᱚᱸ ᱚᱱᱠᱟ ᱥᱚᱵᱽᱡᱤ ᱠᱚᱯᱮ ᱪᱟᱥ ᱵᱟᱲᱟᱭ ᱜᱮᱭᱟ᱾
ᱦᱳᱭ
ᱟᱪ
ᱮᱠᱷᱚᱱᱚ ᱦᱩᱭᱩᱜ ᱛᱟᱦᱮᱱ ᱜᱮᱭᱟ ᱛᱚ ᱢᱟᱱᱮ
ᱱᱚᱝᱠᱟ ᱵᱟᱹᱫᱽ ᱠᱚᱨᱮ ᱜᱮ ᱵᱟᱹᱫᱽ ᱠᱚᱨᱮ ᱜᱮ ᱠᱚᱨᱮ ᱩᱸ ᱵᱟᱲᱜᱮᱹ ᱠᱚᱨᱮ
ᱢᱟᱱᱮ ᱚᱱᱠᱟ ᱴᱟᱺᱰᱤ ᱢᱮᱱᱟᱜ ᱠᱚᱫᱟ ᱜᱷᱩᱴᱩ ᱚᱱᱟ ᱜᱷᱩᱴᱩ ᱨᱮᱜᱮ ᱨᱚᱦᱚᱭ ᱠᱟᱱᱟ᱾
ᱦᱚᱸ ᱟᱪᱪᱷᱟ ᱟᱞᱮ ᱥᱮᱫ ᱫᱚ ᱱᱚᱝᱠᱟ ᱜᱷᱩᱴᱩ ᱠᱚᱫᱚ ᱵᱟᱲᱜᱮ ᱠᱚᱨᱮ ᱫᱚ ᱟᱞᱮ ᱫᱚ ᱪᱟᱥ ᱵᱟᱫᱟᱭ ᱜᱮᱭᱟᱞᱮ ᱱᱚᱝᱠᱟ ᱵᱟᱹᱫᱽ ᱠᱷᱮᱛ ᱠᱚᱨᱮ ᱫᱚ ᱫᱚᱢᱮ ᱫᱟᱜ ᱠᱚ ᱫᱟᱜ ᱠᱚᱛᱮ ᱯᱮᱨᱮᱡᱚᱜ ᱜᱮᱭᱟ ᱛᱚ ᱵᱟᱹᱫ ᱠᱚ᱾
ᱦᱳᱭ
ᱦᱩᱸ
ᱦᱮᱸ ᱱᱮᱛᱟᱨ ᱫᱤᱱ ᱫᱚ ᱵᱟᱹᱫ ᱨᱮᱫᱚ ᱵᱟᱹᱫ ᱠᱚᱨᱮ ᱵᱟᱹᱭᱦᱟᱹᱲ ᱠᱚᱨᱮ ᱫᱚ ᱫᱟᱜ ᱯᱮᱨᱮᱡᱚᱜ ᱜᱮᱭᱟ ᱥᱮ ᱚᱱᱟ ᱥᱮ ᱢᱟᱱᱮ ᱵᱟᱝ ᱨᱚᱦᱚᱭ ᱛᱮ
ᱦᱚᱭ ᱟᱨ ᱟᱵᱟᱝ ᱫᱤᱱ ᱫᱚ ᱟᱵᱟᱝ ᱵᱟᱝᱠᱚ ᱪᱟᱥ ᱵᱟᱲᱟᱭ ᱜᱮᱭᱟ᱾
ᱟᱯᱮ ᱫᱚᱯᱮ ᱨᱚᱦᱚᱭ ᱯᱩᱨᱟᱹᱣ ᱠᱟᱫᱟ ᱛᱟᱦᱚᱞᱮ ᱦᱩᱲᱩ ᱫᱚ ᱥᱮᱪᱮᱜ᱾
ᱦᱮᱸ ᱨᱚᱦᱚᱭ ᱫᱚ ᱯᱩᱨᱟᱹᱣ ᱯᱩᱨᱟᱹᱣ ᱦᱤᱡᱩᱜ ᱠᱟᱱᱟ ᱫᱚ ᱵᱟᱝ ᱮ ᱯᱩᱨᱟᱹ ᱩᱛᱟᱹᱨ ᱠᱟᱫᱟ ᱟᱹᱰᱤ ᱜᱟᱱ ᱜᱮ ᱨᱚᱦᱚᱭ ᱠᱚᱢ ᱠᱟᱫᱟᱞᱮ ᱱᱚᱜ-ᱚ᱾ ᱟᱨ ᱵᱟᱨᱥᱤᱧ ᱯᱮ ᱢᱟᱦᱟ ᱜᱟᱱ ᱦᱩᱭᱩᱜ ᱞᱮᱠᱷᱟᱱ ᱟᱨᱦᱚᱸ
ᱦᱩᱸᱻ
ᱟᱯᱮ ᱥᱮᱫ ᱜᱮ ᱵᱷᱟᱜᱤ ᱛᱟᱦᱚᱸᱞᱮ ᱛᱤᱱᱟᱹᱜ-ᱮ ᱫᱟᱜ ᱟᱯᱮ ᱠᱟᱱᱟ᱾
ᱦᱮᱸ ᱱᱚᱛᱮ ᱫᱚ᱾ ᱞᱟᱹᱭ ᱞᱮᱠᱷᱟᱱ ᱫᱟᱜ ᱠᱚᱫᱚ ᱵᱷᱟᱜᱤ ᱜᱮ ᱫᱟᱜ ᱟᱞᱮ ᱠᱟᱱ ᱜᱮᱭᱟ᱾ ᱚᱱᱟ ᱛᱮᱦᱮᱧ ᱦᱚᱸᱛᱚ ᱱᱚᱜ-ᱚᱭ ᱢᱤᱫ ᱟᱰᱮᱠ ᱢᱟᱲᱟᱝ ᱨᱮ ᱵᱟᱠᱷᱟᱱ ᱟᱹᱰᱤ ᱡᱳᱨ ᱜᱮ ᱫᱟᱜ ᱠᱮᱫᱟᱭ ᱮᱱᱟᱝ ᱥᱮᱛᱟᱜ ᱥᱮᱫ-ᱮ ᱫᱟᱜ ᱞᱮᱫ ᱛᱟᱦᱮᱸᱜ-ᱟ ᱠᱷᱟᱹᱞᱤ ᱛᱤᱠᱤᱱ ᱛᱤᱠᱤᱱ ᱥᱚᱢᱚᱭᱮ ᱵᱚᱫᱚᱞᱮᱫ ᱛᱟᱦᱮᱸᱱᱟ ᱥᱤᱛᱩᱝ ᱵᱟᱲᱟ ᱠᱮᱫᱟᱭ ᱛᱟᱨᱯᱚᱨᱮ ᱛᱟᱨᱟᱥᱤᱧ ᱠᱷᱟᱱᱜᱮ ᱟᱨᱦᱚᱸ ᱫᱚᱢᱮ ᱫᱟᱜ ᱦᱮᱡ ᱮᱱᱟ᱾ ᱛᱟᱨᱟᱥᱤᱧ ᱜᱮ ᱛᱟᱨᱟᱥᱤᱧ ᱦᱚᱸ ᱞᱟᱹᱭ ᱞᱮᱠᱷᱟᱱ ᱫᱤᱱᱮ ᱫᱟᱜ-ᱟᱭ᱾
ᱦᱩᱸ᱾
ᱦᱮᱸ᱾